ᱦᱮᱞᱳ
ᱦᱩᱸ
ᱨᱚᱲ ᱠᱚ ᱟᱸᱡᱚᱢᱚᱜ ᱠᱟᱱᱟ ᱴᱷᱟᱢ ᱴᱷᱟᱢ ᱧᱚᱜ
ᱦᱮᱸ ᱟᱸᱡᱚᱢᱚᱜ ᱠᱟᱱᱟ ᱵᱷᱟᱜᱤ ᱧᱚᱜ ᱜᱮ ᱯᱩᱥᱴᱟᱹᱣ ᱥᱟᱺᱦᱤᱡ
ᱚᱸ ᱛᱟᱦᱚᱞᱮ ᱟᱯᱮ ᱚᱲᱟᱜ ᱠᱚᱨᱮ ᱫᱚ ᱰᱟᱝᱨᱤ ᱢᱮᱨᱚᱢ ᱠᱚᱫᱚ ᱢᱮᱱᱟᱜ ᱠᱚᱣᱟ ᱥᱮ ᱵᱟᱝ
ᱢᱮᱱᱟᱜ ᱠᱚᱜᱮᱭᱟ ᱰᱟᱹᱝᱨᱤ ᱢᱮᱨᱚᱢ ᱠᱚ ᱟᱯᱮ ᱚᱲᱟᱜ ᱨᱮᱫᱚ
ᱦᱩᱸ ᱟ ᱛᱟᱨᱯᱚᱨ ᱱᱩᱠᱩ ᱩᱻ ᱡᱮᱢᱚᱱ ᱥᱮᱛᱟ ᱠᱚ ᱯᱩᱥᱤ ᱠᱚ ᱩᱱᱠᱩ ᱦᱚᱸ ᱫᱚᱠᱚ ᱛᱟᱦᱮᱸᱱᱟ ᱱᱩᱠᱩ ᱠᱚᱫᱚ ᱢᱮᱱᱟᱜ ᱠᱚᱣᱟ ᱥᱮ ᱵᱟᱝ
ᱦᱮᱸ ᱢᱮᱱᱟᱜ ᱠᱚᱣᱟ ᱯᱩᱥᱤ ᱦᱚᱸ ᱢᱮᱱᱟᱜ ᱠᱚᱛᱟᱞᱮᱭᱟ ᱥᱮᱛᱟ ᱦᱚᱸ ᱢᱮᱱᱟᱜ ᱠᱚᱣᱟ ᱟᱹᱭᱩᱵ ᱠᱷᱟᱱ ᱫᱚᱠᱚ ᱠᱷᱟᱹᱯᱟᱹᱨᱤᱜᱼᱟ ᱯᱩᱥᱤ ᱫᱚ ᱥᱮᱛᱟ ᱦᱚᱸ ᱥᱟᱨᱟᱫᱤᱱ ᱠᱚ ᱵᱷᱚᱜ ᱵᱟᱲᱟᱭᱟ ᱟᱯᱮᱨᱮᱱ ᱫᱚ
ᱟᱞᱮ ᱨᱮᱱᱦᱚᱸ ᱢᱮᱱᱟᱜ ᱠᱚᱣᱟ ᱯᱩᱥᱤ ᱠᱚ ᱢᱮᱱᱟᱜ ᱠᱚᱣᱟ ᱟᱫᱚ ᱯᱩᱥᱤ ᱢᱮᱱᱟᱜ ᱵᱚᱞᱛᱮ ᱚᱱᱠᱟ ᱦᱮᱸ ᱢᱮᱱᱟᱜ ᱭᱟ ᱢᱟᱱᱮ ᱵᱩᱥ ᱦᱚᱯᱚᱱ ᱦᱚᱭ ᱦᱚᱯᱚᱱ ᱟᱠᱟᱫ ᱠᱚᱣᱟ ᱟᱫᱚ ᱠᱩᱥᱤ ᱫᱚᱢ ᱧᱮᱞᱮᱭᱟ ᱢᱮᱭᱚ ᱢᱮᱭᱚ ᱩᱭᱩᱝ ᱠᱟᱭᱟ ᱟᱱᱮ ᱜᱰᱩ ᱵᱷᱩᱜᱟᱹᱜ ᱨᱮᱠᱚ ᱩᱭᱩᱜ ᱠᱟᱜᱼᱟ ᱛᱤᱨᱮ ᱜᱩᱰᱩᱭ ᱩᱰᱩᱚᱜ ᱠᱟᱱᱟ ᱛᱚᱵᱮᱧ ᱡᱚᱢᱮᱭᱟ ᱢᱟᱱᱮ ᱟᱹᱰᱤ ᱫᱷᱳᱨᱡᱚ ᱫᱟᱲᱮ ᱢᱮᱱᱟᱜ ᱛᱟᱠᱚᱣᱟ ᱠᱚᱭᱚᱜ ᱨᱮᱱᱟᱜ ᱫᱚ
ᱦᱮᱸ ᱦᱮᱸ ᱦᱮᱸ ᱟᱪᱪᱷᱟ ᱯᱩᱥᱤ ᱫᱚ ᱟᱯᱮ ᱫᱟᱠᱟ ᱠᱚ ᱵᱟᱯᱮ ᱮᱢᱟ ᱠᱚᱜᱮᱭᱟ
ᱫᱟᱠᱟ ᱠᱚᱫᱚᱞᱮ ᱮᱢᱟ ᱠᱚᱣᱟ ᱫᱟᱠᱟ ᱥᱟᱶᱛᱮ ᱱᱚᱣᱟ ᱡᱤᱞ ᱠᱚᱨᱮᱱᱟᱜ ᱡᱟᱦᱟᱸ ᱤᱭᱟᱹ ᱠᱚ ᱟᱨᱠᱤ ᱴᱷᱚᱲᱮᱝ ᱠᱚ, ᱦᱟᱹᱠᱩ ᱡᱟᱝ ᱠᱚ, ᱮᱢ ᱫᱚ ᱮᱢᱜ ᱦᱩᱭᱩᱜ ᱜᱮᱭᱟ,
ᱯᱩᱥᱤ ᱥᱚᱵᱽ ᱛᱷᱮᱠᱮ ᱪᱮᱫ ᱛᱣᱭᱟᱜᱮ ᱧᱩ ᱠᱚ ᱠᱩᱥᱤᱭᱟᱜᱼᱟ ᱵᱟᱝ ᱥᱮ᱾ ᱛᱚᱣᱟ ᱠᱚ ᱧᱩ ᱪᱚᱵᱟᱭᱟ ᱠᱤᱱᱛᱩ ᱮᱢᱚᱱ ᱛᱚᱣᱟ ᱠᱚ ᱧᱩ ᱠᱟᱜᱼᱟ,
ᱵᱟᱝ ᱵᱩᱡᱷᱟᱹᱜᱼᱟ ᱡᱮ ᱯᱩᱥᱤ ᱧᱩ ᱠᱟᱫᱟ ᱥᱮ ᱦᱚᱲᱮ ᱧᱩ ᱠᱟᱫᱟ ᱚᱝᱠᱟ ᱯᱚᱴᱚᱢ ᱜᱮ ᱛᱟᱦᱮᱱᱟ ᱠᱤᱱᱛᱩ ᱛᱚᱣᱟ ᱫᱚᱠᱚ ᱧᱩᱭᱟᱠᱚ᱾
ᱦᱩᱸ ᱢᱟᱱᱮ ᱟᱯᱮ ᱚᱲᱟᱜ ᱨᱮᱦᱚᱸ ᱠᱩᱥᱤ ᱫᱚ ᱢᱮᱱᱟᱜ ᱠᱚᱜᱮᱭᱟ?
ᱦᱮᱸ ᱯᱩᱥᱤᱨᱮ ᱢᱮᱱᱟᱜ ᱯᱩᱥᱤ ᱢᱮᱱᱟᱜ ᱠᱚᱜᱮᱭᱟ ᱢᱤᱫ ᱫᱤᱱ ᱚᱱᱠᱟ ᱛᱳᱣᱟ ᱞᱮ ᱪᱚᱸᱫᱟᱣ ᱟᱠᱟᱫᱟ, ᱛᱚ ᱵᱟᱝᱠᱚ ᱵᱩᱡ ᱫᱟᱲᱮᱭᱟᱜ ᱠᱟᱱᱟ ᱡᱮ ᱚᱠᱚᱭ ᱧᱠ ᱴᱩᱠᱩᱡ ᱫᱚ ᱚᱱᱮ ᱠᱷᱟᱯᱨᱤ ᱴᱟᱜ ᱫᱚ ᱯᱚᱴᱚᱢ ᱜᱮᱭᱟ, ᱢᱮᱱᱠᱷᱟᱱ ᱛᱚᱣᱟ ᱫᱚ ᱵᱟᱹᱱᱩᱜᱼᱟ᱾ ᱛᱟᱨᱯᱚᱨᱮ ᱟᱫᱚ ᱫᱚᱢᱮ ᱩᱭ ᱤᱭᱟ. ᱵᱟᱲᱟ ᱦᱩᱭᱩᱜ ᱠᱟᱱᱟ ᱡᱮ, ᱛᱚᱣᱟ ᱚᱠᱚᱭ ᱧᱩ ᱠᱮᱫᱟᱭ ᱛᱚᱣᱟ ᱚᱠᱚᱭ ᱧᱩ ᱠᱮᱫᱟᱭ, ᱚᱠᱚᱭ ᱦᱚᱸ ᱠᱚᱨᱮ ᱥᱩᱫᱷᱩ ᱚᱲᱟᱜ ᱦᱟᱲ ᱠᱚ ᱠᱷᱟᱹᱯᱟᱹᱨᱤ ᱵᱟᱲᱟᱜ ᱠᱟᱱᱟ ᱠᱚ, ᱤᱱᱟᱹ ᱯᱨᱮ ᱢᱤᱫ ᱫᱤᱱ ᱠᱚ ᱵᱩᱡ ᱠᱮᱫᱟ ᱡᱮ ᱯᱟᱢ ᱯᱩᱥᱤ ᱛᱚᱣᱟ ᱠᱚ ᱛᱳᱣᱟᱭ ᱧᱩ ᱠᱟᱫᱟ ᱱᱚᱝᱠᱟ ᱠᱟᱛᱮ᱾
ᱟᱫᱚ ᱯᱩᱥᱤ ᱡᱚᱢ ᱵᱚᱞᱛᱮ ᱫᱚ ᱟᱞᱮ ᱫᱚ ᱛᱚᱣᱟ ᱠᱚᱫᱚ ᱩᱱᱟᱹᱜ ᱭᱚ ᱵᱟᱹᱱᱩᱜᱼᱟ, ᱰᱟᱹᱝᱨᱤ ᱠᱚ ᱛᱳᱣᱟ ᱠᱚ ᱟᱣᱨᱤ ᱠᱚ ᱛᱳᱣᱟ ᱵᱟᱲᱟᱭᱟ ᱫᱚ, ᱡᱤᱞ ᱩᱛᱩ ᱫᱚ ᱠᱤᱱᱛᱩ ᱮ ᱟ ᱡᱚᱢ ᱠᱮᱫᱟᱢ ᱥᱤᱧ ᱵᱮᱲᱟ ᱫᱚ ᱵᱟᱠᱚ ᱦᱤᱡᱩᱜᱼᱟ ᱨᱟᱱᱱᱟ ᱚᱲᱟᱜ ᱥᱮᱫ ᱫᱚ ᱩᱱᱟᱹᱜ ᱫᱚ, ᱟᱫᱚ ᱡᱚᱠᱷᱚᱱ ᱟᱭᱩᱵ ᱟᱭᱩᱵᱮᱲᱟ ᱡᱚᱠᱷᱚᱱᱮᱢ ᱡᱟᱹᱯᱤᱫ ᱠᱟᱜᱼᱟ ᱛᱟᱠᱷᱚᱱ ᱫᱚ ᱨᱟᱱᱱᱟ ᱚᱲᱟᱜ ᱨᱮᱠᱚ ᱯᱟᱸᱡᱟ ᱵᱟᱲᱟᱭᱟ ᱠᱟᱨᱚᱱ ᱪᱩᱴᱭᱤ ᱟᱹ ᱜᱩᱴᱩ ᱛᱚᱠᱷᱚᱱ ᱫᱚᱠᱚ ᱫᱟᱹᱲ ᱵᱟᱲᱟᱭᱟ ᱥᱮ,
ᱦᱮᱸ ᱦᱮᱸ ᱦᱮᱸ,
ᱟᱫᱚ ᱠᱷᱟᱱ ᱚᱱᱟ ᱚᱠᱛᱚ ᱨᱮ ᱡᱩᱫᱤ ᱯᱩᱥᱤ ᱧᱮᱞᱟ ᱡᱮ ᱡᱤᱞ ᱩᱛᱩ ᱢᱮᱱᱟᱜᱼᱟ ᱛᱚᱠᱷᱚᱱ ᱫᱚ ᱡᱚᱢ ᱪᱟᱵᱟᱜᱚᱫᱼᱟ᱾ ᱟᱫᱚ ᱚᱱᱟ ᱠᱷᱟᱹᱛᱤᱨ ᱛᱮ, ᱚᱲᱟᱜ ᱦᱚᱲ ᱡᱮ ᱡᱟᱦᱟᱸᱭ ᱢᱩᱪᱟᱹᱫ ᱨᱮ ᱡᱤᱞ ᱩᱛᱩᱩᱭ ᱡᱚᱢᱟ ᱩᱱᱤ ᱫᱚ, ᱡᱮᱞ ᱩᱛᱩᱢ ᱡᱚᱢ ᱠᱮᱫ ᱥᱮ ᱠᱷᱟᱹᱯᱨᱤ ᱦᱚ ᱡᱟᱦᱱᱟᱜ ᱜᱮ ᱚᱱᱠᱟ ᱫᱷᱤᱨᱤ ᱜᱩᱲᱜᱩ ᱛᱟᱱᱟᱜ ᱛᱮᱢ ᱛᱮᱱ ᱴᱚᱠᱟᱫᱟ᱾
ᱦᱳᱭ ᱦᱳᱭ ᱟᱞᱮ ᱦᱚᱸ ᱚᱱᱠᱟ ᱜᱮᱞᱮ ᱠᱚᱨᱟᱣ ᱵᱟᱲᱟᱭ ᱜᱮᱭᱟᱞᱮ, ᱵᱟᱝᱠᱷᱟᱱ ᱫᱚ ᱥᱮᱛᱟᱜ ᱵᱮᱲᱟ ᱵᱮᱨᱮᱫ ᱠᱟᱛᱮᱢ ᱧᱮᱞᱟ ᱪᱮᱫ ᱦᱚᱸ ᱵᱟᱹᱱᱩᱜᱼᱟ᱾ ᱟᱪᱪᱷᱟ ᱟᱯᱮ ᱥᱮᱛᱟ ᱠᱚ ᱢᱮᱱᱟᱜ ᱠᱚᱜᱮᱭᱟ ᱥᱮ ᱞᱟᱹᱭ ᱠᱮᱫᱟᱢ,
ᱦᱮᱸ ᱥᱮᱛᱟ ᱠᱚᱦᱚᱸ ᱢᱮᱱᱟᱜ ᱠᱚᱣᱟ᱾
ᱩᱱᱠᱩ ᱪᱮᱠᱟ ᱵᱟᱝ ᱩᱱᱠᱩ ᱠᱚ ᱟᱹᱠᱤᱨ ᱵᱟᱲᱟᱭ ᱜᱮᱭᱟ ᱥᱮᱛᱟ ᱠᱚ?
ᱥᱮᱛᱟ ᱵᱚᱞᱛᱮ ᱫᱚ ᱢᱤᱫ ᱵᱟᱨ ᱥᱮᱛᱟ ᱫᱚ ᱢᱮᱱᱟᱜ ᱠᱚᱣᱟ ᱟᱥᱩᱞ ᱵᱚᱞᱛᱮ ᱱᱤᱛᱚᱜ ᱟᱞᱮ ᱚᱲᱟᱜ ᱨᱮ ᱮᱠᱟᱞ ᱟᱹᱥᱩᱞ ᱥᱮᱛᱟ ᱫᱚ ᱵᱟᱹᱱᱩᱜ ᱠᱚᱣᱟ, ᱟᱫᱚ ᱟᱹᱛᱩᱳ ᱨᱮᱫᱚ ᱢᱮᱱᱟᱜ ᱠᱚᱜᱮᱭᱟ ᱟᱨᱠᱤ ᱫᱟᱠᱟ ᱠᱚᱫᱚ ᱮᱢ ᱵᱟᱲᱟ ᱦᱚᱪᱚ ᱠᱚ ᱥᱮᱛᱟ ᱠᱚᱫᱚ ᱧ ᱮᱢ ᱵᱟᱲᱟ ᱪᱟ ᱦᱩᱭᱩᱜᱼᱟ, ᱢᱤᱫᱵᱟᱨ ᱫᱚ ᱡᱟᱦᱟᱸᱭ ᱵᱷᱟᱜᱮ ᱧᱚᱜ ᱥᱮᱛᱟᱜ ᱟᱨᱠᱤ ᱵᱚᱞᱛᱮ ᱪᱮᱫᱠᱟ ᱵᱟᱠᱚ ᱠᱩᱢᱵᱽᱲᱩ ᱢᱩᱢᱵᱽᱲᱩ ᱵᱟᱲᱟᱭᱟ ᱟᱫᱚ ᱢᱤᱫ ᱵᱟᱨ ᱥᱮᱛᱟ ᱢᱮᱱᱟᱜ ᱠᱚᱣᱟ ᱟᱞᱮ ᱚᱲᱟᱜ ᱠᱷᱚᱱ ᱫᱚ ᱫᱚᱢᱮ ᱟᱛ ᱛᱟᱠᱚ ᱳᱵ ᱠᱚᱢᱲᱩ ᱵᱟᱲᱟ
ᱚ ᱚᱱᱟ ᱠᱟᱛᱷᱟᱢ ᱞᱟᱹᱭ ᱠᱮᱫ ᱠᱷᱟᱱ ᱟᱞᱮᱨᱮᱦ ᱦᱚᱸ ᱵᱟᱨᱭᱟ ᱥᱮᱛᱟ ᱢᱮᱱᱟᱜ ᱠᱤᱱ ᱛᱟᱞᱮᱭᱟ ᱢᱤᱫᱴᱟᱝ ᱫᱚ ᱫᱩᱞᱟᱹᱲᱤ ᱢᱮᱱᱟᱭᱟ ᱟᱨ ᱢᱤᱫᱴᱟᱝ ᱫᱩᱞᱟᱹᱲᱤ ᱤᱡ ᱜᱤᱫᱽᱨᱟᱹ ᱵᱟᱹᱞᱛᱤ᱾ ᱢᱮᱱᱟᱭᱟ ᱩᱱᱠᱤᱱ ᱟᱞᱮ ᱫᱚ ᱟᱹᱥᱩᱞ ᱠᱟᱫ ᱠᱤᱱᱟᱹᱞᱮ ᱡᱚᱢ ᱠᱚᱞᱮ ᱮᱢᱟ ᱠᱤᱱᱟ᱾ ᱩᱱᱠᱤᱱ ᱦᱚᱸ ᱟᱞᱮ ᱚᱲᱟᱜ ᱨᱮᱫᱚ ᱵᱟᱠᱤᱱ ᱠᱢᱲᱮᱭᱟ ᱢᱮᱱᱠᱷᱟᱱ ᱦᱚᱲᱟᱜ ᱚᱲᱟᱜ ᱪᱟᱞᱟᱣ ᱞᱮᱱᱠᱷᱟᱱ ᱜᱮ ᱦᱚᱲᱟᱜ ᱟᱴᱟ, ᱫᱟᱠᱟ ᱠᱚ ᱚᱱᱟ ᱠᱚ ᱠᱤᱱ ᱡᱚᱢᱟ ᱠᱤᱱᱛᱩ ᱚᱲᱟᱜ ᱨᱮᱱᱟᱜ ᱫᱚ ᱪᱮᱫ ᱦᱚᱸ ᱵᱟᱹᱠᱤᱱ ᱤᱫᱤᱭᱟᱠᱤᱱ᱾
ᱚ, ᱟᱫᱚ ᱚᱱᱠᱟᱜᱮ ᱟᱞᱮᱭᱟᱜ ᱚᱲᱟᱜ ᱨᱮᱦᱚ ᱱᱚᱝᱠᱟ ᱠᱚ ᱠᱩᱢᱵᱽᱲᱩ ᱵᱟᱲᱟᱭᱟ ᱟᱴᱟ ᱡᱩᱫᱤ ᱵᱟᱭᱨᱮ ᱨᱮᱢ ᱫᱚᱦᱚ ᱠᱟᱜ ᱠᱷᱟᱱ ᱱᱚᱣᱟ ᱫᱚ ᱟᱫᱚ, ᱜᱮᱨ ᱟᱹᱠᱤᱨ ᱠᱟᱫᱟ ᱟᱫᱚᱢ᱾ ᱢᱟᱡᱷᱮ ᱥᱟᱡᱷᱮ ᱫᱚ ᱵᱟᱝ ᱧᱮᱞᱚᱜ-ᱟ᱾ ᱟᱫᱚ ᱢᱮᱱᱠᱷᱟᱱ ᱡᱩᱫᱤ ᱱᱚᱣᱟ ᱟᱴᱟᱭ ᱜᱚᱦᱚᱲ ᱠᱟᱫᱟ ᱟᱫᱚ ᱚᱱᱮᱢ ᱧᱩᱨᱦᱩ ᱪᱟᱞᱟᱣ ᱠᱟᱱᱟ ᱟᱫᱚᱢ ᱵᱩᱡ ᱠᱟᱫᱟ ᱱᱟᱣᱟ ᱫᱚ ᱥᱮᱛᱟ ᱜᱮ ᱜᱮᱨ ᱟᱠᱟᱫᱟᱭ ᱤᱫᱤᱭ ᱠᱟ
ᱦᱳᱭ ᱦᱳᱭ ᱦᱳᱭ᱾ ᱟᱪᱪᱷᱟ ᱟᱯᱮᱥᱮᱫ ᱛᱩᱭᱩ ᱦᱟᱰᱜᱟᱨ ᱠᱚᱠᱚ ᱦᱤᱡᱩᱜ ᱜᱮᱭᱟ ᱥᱮ ᱵᱟᱝ?
ᱦᱩᱸ ᱛᱩᱭᱩ ᱦᱟᱰᱜᱟᱨ ᱫᱚᱠᱚ ᱦᱤᱡᱩᱜ-ᱟ
ᱥᱤᱢ ᱠᱚ ᱢᱮᱱᱟᱜ ᱠᱚᱛᱟ ᱯᱮᱭᱟ?
ᱦᱮᱸ ᱥᱤᱢ ᱠᱚᱦᱚᱸ ᱢᱮᱱᱟᱜ ᱠᱚᱜᱮᱭᱟ᱾ ᱥᱤᱢ ᱵᱚᱞᱛᱮ ᱫᱚ ᱛᱟᱦᱮᱸ ᱠᱟᱱᱟ ᱠᱚ ᱢᱤᱫ ᱚᱠᱛᱚ ᱛᱟᱦᱮᱸ ᱠᱟᱱᱟ ᱮᱸ ᱵᱷᱟᱠ ᱛᱮᱞᱮ ᱟᱹᱜᱩ ᱞᱮᱫᱮᱭᱟ ᱢᱤᱫᱴᱟᱝ ᱥᱤᱢ᱾ ᱯᱩᱲ ᱜᱮ ᱛᱟᱦᱮᱸ ᱠᱟᱱᱟᱭ᱾ ᱠᱟᱨᱚᱴ ᱜᱮ ᱟᱫᱚ ᱩᱱᱤ ᱜᱮ ᱟᱹᱜᱩ ᱠᱟᱛᱮᱫ ᱜᱮ ᱟᱫᱚ ᱞᱮᱫᱟ ᱱᱚᱣᱟ ᱵᱚᱜᱟ ᱨᱳᱜᱽ ᱨᱳᱜᱽ ᱠᱚ ᱦᱩᱭᱩᱜ-ᱟ ᱛᱚ᱾
ᱦᱮᱸ᱾
ᱟᱫᱚ ᱱᱚᱝᱠᱟ ᱯᱟᱨᱚᱢ ᱯᱟᱨᱚᱢ ᱛᱮ ᱟᱫᱚ ᱢᱤᱫᱴᱟᱝ ᱨᱮᱫᱚ ᱟᱫᱚ ᱜᱚᱡ ᱱᱟᱭ ᱩᱱᱤ ᱦᱚᱸ ᱵᱟᱭ ᱯᱟᱨᱚᱢ ᱫᱟᱲᱮᱣᱟᱫᱟ᱾ ᱟᱫᱚ ᱚᱱᱟ ᱠᱷᱚᱱ ᱠᱟᱹᱴᱤᱡ ᱥᱤᱢ ᱫᱚᱠᱚ ᱠᱚᱢ ᱧᱚᱜ ᱟᱠᱟᱱᱟ, ᱚᱱᱠᱟ ᱵᱟᱨᱭᱟ ᱯᱮᱭᱟ ᱜᱟᱱ ᱢᱮᱱᱟᱜ ᱠᱚᱣᱟ ᱵᱟᱠᱷᱟᱱ ᱩᱱᱤ ᱡᱚᱠᱷᱚᱱᱮ ᱛᱟᱦᱮᱸ ᱠᱟᱱᱟ ᱩᱱᱤ ᱥᱤᱢ ᱮᱸᱜᱟ ᱴᱟᱜ ᱛᱚᱠᱷᱚᱱ ᱫᱚ
ᱦᱩᱸ᱾
ᱦᱳᱭ᱾
ᱩᱱᱠᱩ ᱥᱤᱢ ᱠᱚᱦᱚ ᱟᱹᱥᱩᱞ ᱞᱮᱠᱚ ᱠᱷᱟᱱ ᱠᱟᱹᱴᱤᱡ ᱡᱚᱛᱱᱚ ᱦᱩᱭᱩᱜ-ᱟ ᱡᱚᱠᱷᱚᱱ ᱨᱳᱜᱽ ᱠᱚ ᱦᱤᱡᱩᱜ-ᱟ ᱛᱚᱠᱷ ᱠᱚᱱ ᱧᱮᱞ ᱵᱟᱲᱟ ᱦᱩᱭᱩᱜ-ᱟ, ᱨᱟᱱ ᱠᱚ ᱡᱚᱢ ᱦᱚᱪᱚ ᱦᱩᱭᱩᱜ-ᱟ᱾ ᱵᱟᱝᱠᱷᱟᱱ ᱫᱚ ᱡᱷᱚᱛᱚ ᱥᱤᱢ ᱜᱮᱠᱚ ᱜᱚᱡ ᱪᱟᱵᱟᱜ ᱟᱠᱚ ᱥᱮ᱾ ᱴᱷᱩᱢᱯᱩᱜ ᱟᱠᱚ᱾ ᱡᱮᱢᱚᱱ ᱢᱮᱫ ᱫᱷᱟᱨᱮ ᱠᱚᱨᱮ ᱜᱮ ᱧᱮᱞ ᱢᱮ ᱡᱚᱛᱚ ᱥᱤᱢ ᱠᱚ ᱴᱷᱢᱯᱩ ᱠᱚ-ᱟ ᱡᱚᱠᱷᱚᱱ ᱨᱳᱜᱽ ᱠᱚ ᱦᱤᱡᱩᱜ ᱜᱮᱭᱟ᱾
ᱦᱮᱸ᱾ ᱟᱫᱚ ᱟᱹᱰᱤ ᱴᱮᱠᱟᱱᱟᱜ ᱨᱳᱜᱽ ᱠᱚ ᱦᱤᱡᱩᱜ-ᱟ ᱛᱚ᱾ ᱠᱚᱛᱮᱠ ᱥᱚᱢᱚᱭ ᱫᱚ ᱥᱤᱢ ᱨᱳᱜᱽ ᱡᱚᱠᱷᱚ ᱦᱮᱡ ᱧᱮᱞ ᱟᱠᱟᱱᱟ ᱥᱤᱢ ᱫᱚ ᱫᱚᱱ ᱠᱟᱛᱮᱜ ᱦᱚᱸᱠᱚ ᱜᱩᱡᱩᱜᱼᱟ᱾
ᱚ᱾
ᱦᱚᱸᱜ-ᱚᱭᱮᱢ ᱞᱟᱹᱭ ᱠᱮᱫᱟ ᱢᱮᱫ ᱠᱚ ᱮᱥᱮᱫ ᱠᱚᱜ ᱛᱟᱠᱚᱭᱟ, ᱪᱮᱫᱠᱟ ᱪᱚ ᱡᱟᱱᱟᱢ ᱟᱠᱚᱣᱟ᱾
ᱦᱮᱸ ᱦᱮᱸ᱾ ᱟᱨ ᱚᱱᱟ ᱵᱟᱫ ᱛᱮ ᱪᱤᱞᱤ ᱪᱤᱞᱤ ᱠᱚ ᱢᱮᱱᱟᱜ ᱠᱚ ᱛᱟᱯᱮᱭᱟ?
ᱟᱫᱚ ᱚᱱᱟ ᱵᱟᱫ ᱛᱮᱫᱚ ᱛᱮᱢᱚᱱ ᱫᱚ ᱵᱟᱹᱱᱩᱜ ᱠᱚ ᱛᱟᱞᱮᱭᱟ ᱠᱚᱜᱮ᱾ ᱟᱫᱚ ᱦᱟᱯᱮ ᱥᱮ ᱪᱮᱫ ᱤᱧ ᱞᱟᱹᱭᱮᱫ ᱛᱟᱦᱮᱸ ᱫᱚ ᱪᱮᱫ ᱠᱚ ᱞᱟᱹᱭᱟ ᱱᱩᱠᱩ ᱥᱤᱢ ᱮᱸᱜᱟ ᱮᱸ ᱥᱤᱢ ᱮᱸᱜᱟ ᱡᱟᱦᱟᱸᱭᱮᱤᱧ ᱞᱟᱹᱭᱫᱟ ᱛᱟᱦᱮᱸ ᱠᱟᱱᱟ ᱩᱱᱤ ᱫᱚ ᱮᱢᱚᱱ ᱥᱤᱢ ᱮᱸᱜᱟᱭ ᱛᱟᱦᱮᱸ ᱠᱟᱱᱟᱭ ᱡᱚᱠᱷᱚᱱ ᱜᱮ ᱨᱳᱜᱽ ᱠᱚ ᱦᱮᱡ ᱱᱟ ᱢᱚᱱᱮ ᱠᱟᱜ ᱢᱮ ᱨᱳᱜᱽ᱾ ᱩᱱᱠᱷᱟᱱᱜᱮ ᱟᱡ ᱴᱷᱤᱠ ᱵᱤᱞᱤ ᱴᱟᱭᱤᱢ ᱦᱩᱭᱩᱜ ᱛᱟᱭᱟ᱾ ᱵᱤᱞᱤᱭᱟᱭ ᱟᱫᱚ ᱚᱲᱟᱜ ᱨᱮᱜᱮ ᱵᱚᱞᱚ ᱠᱚᱜ-ᱟᱭ᱾ ᱢᱟᱱᱮ ᱡᱚᱢ ᱧᱩ ᱠᱚ ᱵᱟᱹᱜᱤ ᱠᱟᱛ ᱛᱮ ᱮᱢ ᱡᱚᱛᱚ ᱫᱤᱱ ᱨᱳᱜᱽ ᱵᱟᱝ ᱪᱟᱵᱟᱜ ᱠᱟᱱᱟ ᱟᱡ ᱦᱚᱸ ᱵᱟᱭ ᱩᱰᱩᱠᱚᱜ-ᱟ ᱚᱱᱠᱟ ᱞᱟᱹᱭ ᱞᱮᱠᱷᱟᱱ᱾ ᱟᱫᱚ ᱚᱱᱟ ᱠᱷᱟᱹᱛᱤᱨ ᱛᱮ ᱱᱩᱭ ᱮᱸᱜᱟ ᱫᱚ ᱵᱟᱧᱪᱟᱣ ᱜᱮ ᱛᱟᱦᱮᱸ ᱠᱟᱱᱟᱭ ᱟᱹᱰᱤ ᱫᱤᱱ ᱟᱨ ᱯᱟᱨᱪᱟᱣ ᱦᱚᱸᱠᱚ ᱯᱟᱨᱼᱼ ᱯᱟᱨᱪᱟᱜ ᱠᱟᱱ
ᱚ ᱦᱳᱭᱛᱚ ᱩᱱᱤᱭ ᱵᱩᱡᱷᱟᱹᱣ ᱫᱟᱲᱮᱭᱟᱜ ᱠᱟᱱ ᱛᱟᱦᱮᱸᱜ-ᱮ᱾
ᱦᱮᱸ ᱱᱚᱝᱠᱟ ᱡᱟᱦᱟᱱᱟᱜ ᱟᱫᱚᱢ ᱵᱩᱡᱷᱟᱹᱣ ᱫᱟᱲᱮᱜ ᱠᱟᱱᱟ᱾ ᱢᱮᱱᱠᱷᱟᱱ ᱟᱹᱰᱤ ᱫᱤᱱᱮ ᱵᱟᱧᱪᱟᱣ ᱞᱮᱱᱟ ᱥᱮ᱾ ᱵᱚᱦᱩ ᱜᱚᱴᱟᱝ ᱨᱳᱜᱽᱮ ᱯᱟᱨᱚᱢ ᱟᱠᱟᱫᱟᱢ᱾
ᱚᱱᱟ ᱦᱚᱸ ᱱᱟᱯᱟᱭ ᱜᱮ᱾
ᱟᱨ ᱜᱮᱰᱮ ᱠᱚᱫᱚ ᱢᱮᱱᱟᱜ ᱠᱚᱣᱟ ᱥᱮ ᱵᱟᱝ ᱟᱯᱮ ᱴᱷᱮᱱ ᱫᱚ?
ᱦᱮᱸ ᱟᱞᱮ ᱨᱮᱱ ᱫᱚ ᱵᱟᱹᱱᱩᱜ ᱠᱚᱣᱟ, ᱠᱤᱱᱛᱩ ᱧᱮᱞ ᱦᱩᱭ ᱠᱟᱱᱟ ᱟᱛᱳ ᱨᱮ ᱢᱮᱱᱟᱜ ᱠᱚᱣᱟ ᱮᱴᱟᱜ ᱦᱚᱲ ᱨᱮᱱ ᱜᱮᱰᱮ ᱠᱚ᱾ ᱯᱩᱠᱷᱨᱤ ᱠᱚᱨᱮᱜ ᱠᱚ ᱟᱛᱤᱧ ᱵᱟᱲᱟᱭᱟ ᱠᱚ᱾ ᱚᱱᱟ ᱚᱠᱟ ᱠᱚᱨᱮ ᱫᱟᱜ ᱛᱟᱦᱮᱸᱱᱟ ᱚᱱᱟ ᱠᱚᱨᱮ ᱜᱮ ᱥᱮᱰᱮ ᱵᱮᱰᱮ ᱫᱟᱠᱟ ᱠᱚ ᱯᱟᱸᱡᱟ ᱵᱟᱲᱟᱭᱟ ᱡᱟᱦᱟᱸᱭ ᱡᱩᱫᱤ ᱥᱟᱠᱲᱤ ᱠᱚ ᱜᱤᱰᱤ ᱠᱟᱜᱼᱟ ᱠᱚ᱾
ᱦᱮᱸ ᱟᱞᱮ ᱨᱮᱦᱚᱸ ᱜᱮᱰᱮ ᱫᱚ ᱢᱮᱱᱟᱜ ᱠᱚᱣᱟ, ᱜᱮᱰᱮ ᱢᱮᱱᱟᱜ ᱵᱚᱞᱛᱮ ᱱᱚᱝᱠᱟ ᱵᱟᱨᱭᱟ ᱯᱮᱭᱟ ᱜᱟᱱ ᱢᱮᱱᱟᱜ ᱠᱚᱣᱟ ᱵᱮᱞᱮ ᱞᱟᱹᱜᱤᱫ᱾ ᱟᱫᱚᱧ ᱧᱮᱞ ᱠᱟᱫ ᱠᱚᱣᱟ ᱜᱮᱰᱮᱭᱟᱜ ᱫᱚ ᱮᱢᱚᱱ ᱠᱟᱱᱟ, ᱮᱸᱻ ᱮᱢ ᱟᱲᱤᱧ ᱥᱮᱛᱟᱜ ᱵᱟᱲᱟ ᱨᱮ ᱡᱚᱢ ᱫᱚ ᱫᱟᱠᱟ ᱫᱚ ᱮᱢ ᱛᱮᱜᱮ ᱦᱩᱭᱩᱜ ᱛᱟᱢᱟ ᱥᱟᱶᱛᱮ ᱡᱚᱠᱷᱚᱱ ᱯᱩᱠᱷᱨᱤ ᱨᱤᱧ ᱧᱮᱞ ᱠᱚᱣᱟ ᱱᱩᱠᱩ ᱫᱚ ᱮᱻ ᱯᱟᱭᱨᱟ ᱵᱟᱲᱟᱜ ᱟᱠᱚ ᱥᱟᱶᱛᱮ ᱱᱩᱠᱩᱣᱟᱜ ᱤᱞ ᱠᱚ ᱫᱚ ᱧᱮᱞ ᱢᱮ ᱪᱤᱠᱟᱹᱲ ᱜᱮ ᱛᱟᱦᱮᱱᱟ, ᱫᱟᱜ ᱨᱮᱫᱚ ᱵᱟᱝ ᱞᱚᱦᱚᱫᱚᱜ ᱛᱟᱠᱚᱣᱟ ᱫᱟᱜ ᱨᱮᱠᱚ ᱯᱟᱭᱨᱟ ᱵᱟᱲᱟ
ᱦᱳᱭ ᱦᱳᱭ᱾ ᱦᱮᱸ ᱚᱱᱟ ᱠᱟᱹᱴᱤᱡ ᱪᱩᱞᱩᱝ ᱪᱮᱛᱟᱱ ᱨᱮ ᱫᱟᱜ ᱦᱟᱱᱮ ᱥᱟᱹᱨᱩ ᱥᱟᱠᱟᱢ ᱡᱮᱢᱚᱱ ᱫᱟᱜ ᱠᱟᱹᱴᱤᱡ ᱞᱟᱴᱷᱟ ᱠᱚᱜᱼᱟ, ᱞᱟᱲᱟᱣ ᱞᱮᱱᱠᱷᱟᱱ ᱜᱮ ᱡᱷᱚᱛᱚ ᱫᱟᱜ ᱠᱚ ᱚᱪᱚᱜᱚᱜᱼᱟ ᱵᱟᱝ ᱞᱚᱦᱚᱫᱚᱜᱼᱟ᱾ ᱚᱱᱠᱟᱜᱮ ᱴᱷᱤᱠ ᱟᱠᱚᱣᱟᱜ ᱦᱚᱲᱢᱚ ᱦᱚᱸ, ᱤᱞ ᱨᱮ ᱠᱟᱹᱴᱤᱡ ᱪᱩᱞᱩᱝ ᱫᱟᱜ ᱞᱟᱴᱷᱟᱜ ᱠᱟᱱᱟ ᱡᱚᱠᱷᱚᱱ ᱜᱮ ᱠᱟᱹᱴᱤᱡ ᱠᱚ ᱦᱮᱸ, ᱤᱞ ᱵᱟᱨᱭᱟ ᱠᱚ ᱢᱟᱱᱮ ᱯᱷᱟᱹᱠᱲᱟᱹᱜ ᱵᱟᱨᱭᱟ ᱠᱚ ᱞᱟᱲᱟᱣ ᱞᱟᱲᱟᱣ ᱛᱟᱠᱚᱣᱟ ᱛᱚᱠᱷᱚᱱ ᱠᱷᱟᱱ ᱜᱮ ᱚᱱᱟ ᱫᱟᱜ ᱫᱚ ᱠᱟᱹᱴᱤᱡ ᱪᱩᱞᱩᱝ ᱠᱷᱟᱱᱜᱮ ᱧᱩᱨᱟᱹᱜᱼᱟ᱾
ᱦᱮᱸ ᱦᱮᱸ ᱠᱟᱨᱚᱱ ᱟᱠᱚᱧ ᱱᱚᱣᱟᱧ ᱧᱮᱞ ᱛᱟᱠᱚᱣᱟ ᱡᱟᱦᱟᱸ ᱦᱟᱱᱮ ᱛᱟᱭᱚᱢ ᱥᱮᱫ ᱨᱮ ᱢᱟᱱᱮ ᱱᱩᱠᱩᱣᱟᱜ ᱪᱮᱫ ᱪᱚᱝ ᱢᱤᱫᱴᱟᱝ ᱢᱮᱱᱟᱜᱼᱟ ᱥᱩᱱᱩᱢ ᱞᱮᱠᱟᱱ ᱡᱤᱱᱤᱥ, ᱟᱫᱚ ᱱᱚᱰᱮ ᱠᱷᱚᱱ ᱠᱚ ᱪᱤᱠᱟ ᱪᱚᱠᱚ ᱩᱰᱩᱝᱚᱜᱼᱟ ᱟᱨ ᱚᱱᱮ ᱞᱟᱜᱟᱣ ᱡᱚᱱᱟᱜ ᱱᱚᱣᱟ ᱤᱞ ᱠᱚᱨᱮ ᱫᱚ ᱥᱩᱱᱩᱢ ᱫᱚ ᱞᱟᱴᱷᱟ ᱵᱟᱝ ᱛᱟᱦᱮᱸᱱᱟ᱾
ᱚᱻ
ᱢᱟᱱᱮ ᱥᱩᱱᱩᱢ ᱵᱟᱝ ᱥᱩᱱᱩᱢ ᱵᱟᱞᱛᱮ ᱪᱮᱞᱠᱟ ᱢᱟᱱᱮ ᱤᱞ ᱨᱮ ᱥᱩᱱᱩᱢ ᱞᱟᱴᱷᱟ ᱛᱟᱦᱮᱸᱱ ᱠᱷᱟᱹᱛᱤᱨ ᱛᱮ ᱫᱟᱜ ᱟᱫᱚ ᱵᱟᱝ ᱞᱟᱴᱷᱟᱜᱼᱟ᱾ ᱟᱨᱠᱤ ᱪᱤᱠᱟᱹᱲ ᱜᱮᱠᱚ ᱫᱟᱬᱟ ᱵᱟᱲᱟᱭᱟ᱾
ᱦᱚᱭ ᱾
ᱟᱨ ᱛᱟᱯᱚᱨᱮ ᱱᱩᱠᱩ ᱡᱟᱦᱟᱸ ᱜᱮᱰᱮ ᱞᱮ ᱧᱮᱞᱮᱫ ᱠᱚ ᱵᱚᱞᱛᱮ ᱜᱮᱰᱮ ᱮᱸᱻ ᱛᱚ ᱵᱟ ᱠᱚ ᱦᱚᱯᱚᱱᱟ, ᱡᱮ ᱵᱚᱞᱛᱮ ᱵᱮᱞᱮᱭᱮ ᱛᱟᱦᱮᱸ ᱡᱚᱠᱷᱚᱱ ᱞᱟᱹᱭ ᱦᱩᱭᱩᱜ ᱠᱟᱱ ᱛᱟᱦᱮᱸᱡ ᱡᱮ ᱛᱟᱦᱚᱞᱮ ᱦᱚᱯᱚᱱ ᱢᱟᱠᱚ ᱚᱵᱚᱨ ᱟᱠᱚ ᱟᱵᱚᱱ ᱟᱫᱚ ᱠᱷᱚᱵᱚᱨ ᱦᱚᱸ ᱵᱟᱭ ᱦᱚᱵᱚᱞᱟ ᱟᱫᱚ ᱥᱤᱢ ᱦᱚᱸ ᱚᱱᱟ ᱚᱠᱛᱚ ᱨᱮᱫᱚ ᱵᱟᱠᱚ ᱦᱚᱵᱚᱞ ᱞᱮᱫᱟ ᱡᱮ ᱥᱤᱢ ᱮᱸ ᱥᱟᱶᱜᱮᱢ ᱜᱮᱰᱮ ᱵᱮᱞᱮ ᱮᱢᱟᱭ ᱛᱮᱢ ᱵᱩᱥᱟᱹᱜ ᱦᱚᱪᱚ ᱮᱭᱟ᱾
ᱦᱮᱸ᱾
ᱚᱱᱠᱟ ᱟᱨᱠᱤ,
ᱛᱟᱦᱚᱞᱮ ᱚᱱᱠᱟ ᱠᱟᱛᱮ ᱜᱮ ᱜᱮᱰᱮ ᱫᱚᱠᱚ ᱵᱟᱪᱪᱟ ᱦᱚᱪᱚ ᱠᱚᱣᱟ ᱥᱮ ᱪᱮᱫ?
ᱦᱮᱸ ᱚᱱᱠᱟ ᱠᱟᱛᱮ ᱜᱮ ᱜᱮᱰᱮ ᱠᱚᱫᱚ ᱦᱚᱯᱚᱱ ᱫᱚ ᱤᱧ ᱫᱚ ᱵᱟᱹᱧ ᱧᱮᱞ ᱵᱟᱲᱟ ᱟᱠᱟᱫ ᱠᱚᱣᱟ, ᱡᱮ ᱜᱮᱰᱮ ᱜᱮ ᱟᱡ ᱜᱮᱭ ᱦᱚᱵᱚᱨ ᱠᱮᱫ ᱛᱤᱧ ᱵᱩᱥᱟᱹᱜ ᱮ ᱩᱰᱩᱠ ᱠᱮᱫ ᱠᱚᱣᱟ, ᱥᱤᱢ ᱴᱷᱮᱱ ᱜᱮᱠᱚ ᱫᱚᱦᱚᱭᱟ ᱚᱱᱟ ᱯᱚᱨᱮ ᱠᱚ ᱩᱰᱩᱠ ᱠᱚᱣᱟ᱾
ᱟᱫᱚ ᱱᱮᱛᱟᱨ ᱛᱚ ᱱᱟᱱᱟ ᱦᱩᱱᱟᱨ ᱡᱚᱱᱛᱨᱚ ᱠᱚ ᱛᱩᱫ ᱟᱠᱟᱱᱟ, ᱚᱱᱟ ᱡᱚᱱᱛᱨᱚ ᱯᱟᱹᱛᱤ ᱛᱮᱜᱮ ᱵᱤᱞᱤᱴᱟᱜ ᱞᱚᱞᱚ ᱠᱚ ᱫᱚᱦᱚᱭ ᱫᱟ ᱚᱱᱟ ᱛᱟᱭᱚᱢᱛᱮ ᱵᱤᱞᱤᱜ ᱢᱟᱱᱮ ᱩᱱ ᱩᱱᱠᱩ ᱜᱮᱰᱮ ᱵᱟᱪᱪᱟ ᱠᱚᱠᱚ ᱦᱩᱭᱩᱜ ᱠᱟᱱᱟ ᱠᱚ᱾
ᱦᱮᱸ ᱦᱮᱸ ᱱᱮᱛᱟᱨ ᱫᱚ ᱚᱱᱠᱟ ᱦᱚᱸ ᱦᱩᱭᱩᱜ ᱠᱟᱱᱟ ᱡᱟᱦᱟᱸᱭ, ᱚᱱᱠᱟ ᱢᱟᱱᱮ ᱯᱟᱸᱪ ᱪᱷᱚ ᱦᱟᱡᱟᱨ ᱴᱤ ᱜᱮᱰᱮ ᱟᱹᱥᱩᱞᱮᱫ ᱠᱚᱣᱟᱭ ᱱᱩᱠᱩ ᱢᱟᱱᱮ ᱦᱚᱯᱚᱱ ᱩᱰᱩᱜ ᱛᱮ ᱫᱚ ᱟᱨ ᱥᱤᱢ ᱛᱮᱫᱚ ᱵᱟᱭ ᱦᱚᱯᱚᱱ ᱫᱟᱲᱮᱭᱟᱜᱼᱟ, ᱥᱤᱢ ᱛᱟᱞᱟ ᱛᱮ ᱜᱮ ᱠᱚ ᱦᱚᱯᱚᱱ ᱠᱚᱣᱟ᱾
ᱦᱳᱭ ᱦᱳᱭ ᱦᱳᱭ,
ᱟᱨ ᱱᱚᱛᱮ ᱡᱮᱢᱚᱱ ᱧᱮᱞᱚᱜ ᱠᱟᱱᱟ, ᱡᱮᱢᱚᱱ ᱦᱮᱪᱟᱨᱤ ᱠᱚᱨᱮ ᱯᱩᱞᱴᱨᱤ ᱯᱷᱟᱨᱢ ᱠᱚᱨᱮ ᱟᱨᱠᱤ ᱵᱤᱞᱤ ᱪᱚᱭᱮᱫ ᱠᱚᱣᱟ ᱠᱚ᱾ ᱥᱤᱢ ᱠᱚ ᱛᱚᱠᱷᱚᱱ ᱦᱚᱸᱛᱚ ᱚᱱᱠᱟ ᱠᱟᱛᱮᱫ ᱜᱮ ᱠᱚ ᱵᱟᱪᱪᱟ ᱦᱚᱪᱚᱭᱮᱫ ᱠᱚᱣᱟ ᱠᱚ, ᱵᱟᱠᱷᱟᱱ ᱡᱚᱢᱚᱱ ᱢᱤᱫ ᱴᱷᱮᱱ ᱠᱚ ᱛᱟᱦᱮᱱ ᱠᱟᱱᱟ ᱢᱤᱫᱴᱟᱝ ᱚᱲᱟᱜ ᱨᱮ, ᱵᱤᱞᱤ ᱠᱟᱜ ᱠᱚᱣᱟ ᱟᱰᱤ ᱥᱤᱢ ᱜᱮ ᱞᱮᱵᱮᱫ ᱛᱮᱜᱮ ᱠᱚ ᱨᱟᱹᱯᱩᱫ ᱪᱟᱵᱟᱭᱟ ᱥᱮ?
ᱦᱮᱸ ᱦᱮᱸ, ᱢᱟᱱᱮ ᱦᱮᱸᱪᱟᱨᱤ ᱵᱚᱞᱛᱮ ᱪᱮᱞᱮ ᱦᱮᱸᱪᱟᱨᱤ ᱡᱮᱢᱚᱱ? ᱠᱚᱛᱮᱠ ᱫᱚ ᱵᱮᱞᱮ ᱥᱤᱢ ᱦᱚᱸᱠᱚ ᱛᱟᱦᱮᱱᱟ ᱡᱟᱦᱟᱸ ᱱᱩᱠᱩ ᱠᱚ ᱢᱮᱛᱟ ᱠᱚᱣᱟ, ᱯᱩᱞ ᱴᱤ ᱠᱚ ᱢᱮᱛᱟ ᱠᱚᱣᱟ ᱟᱨ ᱡᱟᱦᱟᱸ ᱵᱚᱭᱞᱟᱴ ᱥᱤᱢ ᱠᱚ ᱢᱮᱛᱟ ᱠᱚᱣᱟ ᱩᱱᱩᱠᱩ ᱫᱚ ᱡᱮᱞ ᱞᱟᱹᱜᱤᱫ।
ᱦᱳᱭ ᱦᱳᱭ, ᱢᱟᱱᱮ ᱤᱧ ᱫᱚ ᱤᱭᱟᱹᱧ ᱞᱟᱹᱭᱮᱫ ᱠᱚᱣᱟ ᱡᱟᱦᱟᱸᱭ ᱦᱩᱸᱻ ᱡᱟᱦᱟᱸᱭ ᱠᱚ ᱵᱮᱞᱮᱭᱟ ᱟᱨᱠᱤ ᱡᱟᱦᱟᱸᱭ ᱠᱚ ᱵᱮᱞᱮᱭᱟ। ᱦᱩᱸ। ᱚᱸᱰᱮ ᱠᱷᱚᱱ ᱵᱮᱞᱮ ᱠᱟᱞᱮᱠᱴ ᱟᱠᱚ ᱚᱱᱟ ᱠᱷᱚᱱ ᱵᱮᱞᱮ ᱦᱟᱛᱟᱣ ᱠᱟᱛᱮ ᱫᱚᱠᱟᱱ ᱨᱮ ᱠᱚᱛᱮ ᱜᱩᱞᱟ ᱫᱚᱠᱚ ᱟᱠᱷ ᱟᱨ ᱠᱚᱭᱮᱠ ᱜᱩᱞᱳ ᱵᱮᱞᱮ ᱫᱚ ᱦᱚᱭ ᱛᱚ ᱢᱮᱥᱤᱱ ᱨᱮᱠᱚ ᱤᱫᱤᱭᱟᱠᱚ ᱚᱸᱰᱮ ᱠᱚ ᱡᱷᱚᱛᱚ ᱵᱤᱞᱤ ᱛᱮᱫ ᱞᱚᱞᱚ ᱠᱟᱛᱮ ᱞᱚᱞᱚ ᱠᱚ ᱞᱚᱞᱚᱭᱟ ᱠᱚ ᱫᱚᱦᱚ ᱠᱟᱜ-ᱟ ᱠᱚ
ᱡᱟᱛᱮ ᱵᱷᱟᱜᱮ ᱛᱟᱦᱮᱱ ᱢᱮ ᱵᱷᱟᱜᱮ ᱧᱚᱜ ᱥᱩᱥᱛᱚ ᱵᱟᱪᱪᱷᱟ ᱠᱚ ᱦᱩᱭᱩᱜ ᱢᱟᱠᱚ, ᱩᱱᱠᱩ ᱨᱮᱱ ᱦᱚᱯᱚᱱ ᱠᱚ ᱦᱩᱭᱩᱜ ᱢᱟ। ᱚᱱᱟ ᱛᱟᱭᱚᱢ ᱚᱸᱰᱮ ᱫᱚ ᱤᱧᱡᱤᱥᱮᱱ ᱠᱚ ᱱᱮᱛᱟᱨ ᱫᱚ ᱮᱢᱚᱱ ᱛᱩᱫ ᱟᱠᱟᱱᱟ ᱤᱧᱡᱤᱥᱮᱱ ᱛᱮᱠᱚ ᱵᱮᱞᱮ ᱦᱚᱪᱚᱭᱮᱫ ᱠᱚᱣᱟ ᱠᱚ ᱤᱧᱡᱤᱥᱮᱱ ᱮᱢ ᱠᱟᱛᱮᱜ ᱠᱚ ᱦᱟᱨᱟᱭᱮᱫ ᱠᱚᱣᱟ ᱠᱚ, ᱚᱱᱟ ᱠᱚ ᱫᱚ ᱮᱠᱟᱞ ᱜᱮ ᱵᱟᱝ ᱴᱷᱤᱠ ᱠᱟᱱᱟ ᱟᱵᱚ ᱡᱮᱢᱚᱱ ᱱᱚᱜᱼᱚᱭ ᱚᱲᱟᱜ ᱠᱚᱨᱮᱜ ᱥᱤᱢ ᱵᱚᱱ ᱤᱭᱟᱹᱭᱮᱫ ᱠᱚᱣᱟ ᱩᱱᱠᱩ ᱦᱟᱨᱟᱭᱮᱜ ᱠᱚᱣᱟ। ᱚᱱᱟ ᱵᱚᱨᱚᱱ ᱪᱚ ᱴᱷᱤᱠ ᱜᱮᱭᱟ,
ᱦᱮᱸ ᱟᱫᱚ ᱧᱮᱞ ᱢᱮ ᱧᱮᱞ ᱟᱠᱟᱫᱟᱹᱧ ᱵᱚᱭᱞᱟᱴ ᱥᱤᱢ ᱦᱚᱸ ᱛᱚ ᱡᱚᱢ ᱵᱟᱲᱟ ᱦᱩᱭ ᱦᱩᱭ ᱠᱟᱱᱟ, ᱵᱚᱭᱞᱟᱴ ᱥᱤᱢ ᱫᱚ ᱚᱱᱠᱟ ᱤᱧᱡᱮᱠᱥᱮᱱ ᱪᱮᱛᱟᱱ ᱛᱮᱜᱮ ᱠᱚ ᱦᱟᱨᱟ ᱠᱚᱣᱟ ᱤᱧᱡᱤᱠᱥᱮᱱ ᱥᱮᱱ ᱠᱚᱛᱮ,
ᱦᱩᱸ,
ᱟᱨ ᱱᱚᱝᱠᱟ ᱯᱟᱥᱮᱨ ᱚᱲᱟᱜ ᱨᱮ ᱪᱟᱥ ᱠᱚᱣᱟ ᱠᱚ ᱛᱚ ᱵᱚᱞᱛᱮ ᱚᱱᱠᱟ ᱟᱛᱳ ᱯᱟᱥ ᱛᱮ ᱧᱚᱜ ᱨᱮ,
ᱦᱩᱸ,
ᱱᱚᱝᱠᱟ ᱱᱚᱣᱟ ᱱᱩᱠᱩ ᱪᱟᱥ ᱛᱮ ᱠᱚᱥᱴᱚ ᱫᱚ ᱢᱮᱱᱟᱜᱼᱟ ᱩᱱᱠᱩ ᱦᱟᱥᱟ ᱠᱚ ᱯᱟᱞᱴᱟᱣ ᱦᱳᱭᱳᱜ ᱛᱟᱠᱚᱣᱟ। ᱦᱩᱰᱤᱧ ᱠᱷᱚᱱ ᱦᱟᱨᱟ ᱦᱳᱭᱳᱜ ᱛᱟᱠᱚᱣᱟ ᱢᱮᱱᱠᱷᱟᱱ ᱤᱧᱡᱤᱥᱮᱱ ᱠᱚ ᱮᱢᱟᱱ ᱛᱮ ᱜᱮ ᱢᱤᱫ ᱪᱟᱸᱫᱳ ᱰᱮᱲ ᱪᱟᱸᱫᱳ ᱛᱮᱜᱮ ᱧᱮᱞ ᱢᱮ ᱵᱟᱨ ᱠᱮᱡᱤ, ᱟᱹᱲᱟᱹᱭ ᱠᱮᱡᱤ, ᱯᱮ ᱠᱮᱡᱤ, ᱛᱤᱭᱟᱹᱜ ᱠᱮᱫᱟ, ᱛᱟᱦᱚᱞᱮ ᱚᱵᱚᱥᱥᱳᱭ ᱱᱩᱭ ᱫᱚ ᱥᱟᱵᱷᱟᱵᱤᱠ ᱛᱮ ᱫᱚ ᱩᱱᱟᱜ ᱫᱚ ᱦᱟ ᱢᱟᱞ ᱫᱟ
ᱦᱳᱭ ᱦᱳᱭ,
ᱦᱩᱸ, ᱧᱮᱞ ᱢᱮ ᱢᱤᱫᱴᱟᱝ ᱥᱤᱢ ᱫᱚ ᱮᱢᱚᱱ ᱜᱮ ᱦᱟᱢᱟᱞ ᱟᱠᱟᱱᱟᱭ ᱛᱟᱲᱟᱢ ᱦᱚᱸ ᱵᱟᱭ ᱛᱟᱲᱟᱢ ᱫᱟᱲᱮᱭᱟᱜ।